ᱦᱮᱞᱳ
ᱦᱮᱞᱳ
ᱦᱮᱸ ᱟᱪᱷᱟ ᱜᱩᱝᱠᱮ ᱦᱮᱸ ᱡᱚᱦᱟᱨ ᱜᱮ, ᱟᱪᱪᱷᱟ ᱜᱚᱝᱠᱮ ᱢᱤᱫᱴᱮᱡ ᱠᱩᱠᱞᱤ?
ᱪᱮ ᱪᱮᱜ ᱵᱤᱱ ᱢᱮᱱᱫᱟ?
ᱦᱮᱸ ᱢᱮᱱᱫᱟᱹᱧ ᱟᱵᱚᱣᱟᱜ ᱥᱮᱨᱣᱟ ᱨᱮᱭᱟᱜ ᱡᱟᱦᱟᱸ ᱯᱚᱨᱚᱵᱽ ᱢᱮᱱᱟᱜ ᱛᱟᱵᱚᱱᱟ᱾
ᱦᱩᱸ
ᱵᱟᱦᱟ ᱯᱚᱨᱚᱵᱽ ᱮᱸ ᱵᱟᱦᱟ ᱯᱚᱨᱚᱵᱽ ᱫᱚ ᱦᱮᱸ ᱵᱟᱦᱟ ᱫᱚ ᱟᱯ
ᱦᱚᱸ ᱞᱟᱹᱭ ᱵᱤᱱ
ᱵᱟᱦᱟ ᱫᱚ ᱚᱠᱟ ᱥᱩᱢᱟᱹᱭ ᱯᱮ ᱢᱟᱱᱟᱣ ᱜᱮᱭᱟ ᱢᱟᱱᱮ ᱚᱠᱟ ᱪᱟᱸᱫᱳ?
ᱚ ᱵᱟᱦᱟ ᱫᱚ ᱦᱩᱭᱩᱜ ᱠᱟᱱᱟ ᱟᱞᱮ ᱫᱚ ᱯᱷᱟᱹᱜᱩᱱ ᱵᱚᱸᱜᱟ ᱛᱚ ᱵᱟᱦᱟ ᱫᱚ ᱯᱚ-ᱯᱚᱨᱚᱵᱽ ᱠᱟᱱ ᱛᱟᱵᱚᱱᱟ ᱥᱮ ᱚᱱᱟ ᱫᱚ ᱵᱚᱸᱜᱟ ᱵᱩᱨᱩ ᱚᱠᱟᱴᱟᱜ?
ᱦᱳᱭ ᱦᱳᱭ ᱚᱱᱟ ᱜᱮ ᱦᱮᱸ ᱦᱮᱸ ᱦᱮᱸ ᱵᱟᱦᱟ ᱵᱚᱸᱜᱟ ᱾
ᱦᱩᱸ
ᱛᱚ ᱵᱟᱦᱟ ᱵᱚᱸᱜᱟ ᱨᱮ
ᱦᱩᱸ
ᱵᱟᱦᱟ ᱵᱚᱸᱜᱟ ᱫᱚ ᱛᱤᱱᱟᱹᱜ ᱫᱤᱱ ᱯᱮ ᱢᱟᱱᱟᱣᱟ?
ᱵᱟᱦᱟ ᱵᱚᱸᱜᱟ ᱫᱚ ᱟᱞᱮ ᱫᱚ ᱯᱮᱫᱤᱱ᱾
ᱚ ᱯᱮᱫᱤᱱ ᱦᱟᱸ᱾
ᱦᱚ
ᱛᱚ ᱯᱮ ᱫᱤᱱ ᱨᱮ ᱯᱩᱭᱞᱩ ᱫᱤᱱ ᱦᱤᱞᱟᱹᱜ ᱫᱚ ᱪᱮᱫ ᱠᱚ ᱠᱟᱹᱢᱤᱭᱟ ᱟᱨ ᱯᱳᱭᱞᱳ ᱫᱤᱱ ᱦᱤᱞᱳᱜ ᱠᱟᱹᱢᱤ ᱫᱚ ᱪᱮᱜ ᱠᱚ?
ᱯᱩᱭᱞᱩ ᱫᱤᱱ ᱫᱚ ᱟᱞᱮ ᱫᱚ ᱡᱟᱦᱮᱨ ᱜᱟᱲ ᱨᱮᱞᱮ ᱤᱭᱟᱹ ᱤᱭᱟᱹ ᱦᱚᱴᱚ ᱠᱟᱜᱼᱟ ᱡᱟᱸᱦᱟ ᱠᱚ ᱞᱟᱹᱭᱟ
ᱦᱮᱸ ᱥᱟᱯᱷᱟ ᱦᱚᱴᱚᱠᱟᱜᱼᱟ ᱯᱮ ᱯᱷᱟᱨᱪᱟ ᱵᱟᱲᱟ ᱴᱚᱠᱟᱜᱼᱟ ᱯᱮ ᱦᱮᱸ ᱦᱮᱸ
ᱫᱟᱞ ᱚᱴᱚ ᱠᱟᱜᱼᱟ ᱞᱤ ᱠᱷᱚᱲ ᱠᱚᱛᱮ᱾
ᱦᱮᱸ ᱦᱮᱸ ᱡᱟᱸᱦᱟ ᱫᱚ ᱟᱵᱚᱣᱟᱜ ᱥᱟᱹᱲᱤᱢ ᱵᱚᱱ ᱢᱮᱛᱟᱜ᱾ ᱠᱟᱱᱟ ᱡᱟᱦᱮᱨ ᱥᱟᱹᱲᱤᱢ, ᱦᱮᱸ ᱦᱮᱸ ᱛᱟᱯᱚᱨᱮ ᱫᱚᱥᱟᱨ ᱦᱤᱞᱳᱜ ᱫᱚ?
ᱫᱚᱥᱟᱨ ᱦᱤᱞᱳᱜ ᱫᱚ ᱟᱫᱚ ᱩᱢ ᱫᱚᱥᱟᱨ ᱦᱤᱞᱳᱜ ᱫᱚ ᱟᱫᱚ ᱰᱟᱭᱨᱮᱠᱴ ᱤᱭᱟᱹ ᱞᱮ ᱪᱟᱞᱟᱜᱼᱟ ᱛᱚ
ᱦᱮᱸ ᱮᱵᱚᱝ ᱡᱟᱦᱮᱨ ᱛᱮᱯᱮ ᱪᱟᱞᱟᱜᱼᱟ ᱦᱮᱸ ᱚᱸᱰᱮ ᱵᱚᱸᱜᱟ ᱦᱩᱭᱩᱜᱼᱟ ᱦᱮᱸ᱾ ᱟᱨ ᱟᱨ ᱛᱮᱥᱟᱨ ᱦᱤᱞᱚᱜ ᱫᱚ ᱫᱟᱜ ᱠᱚᱯᱮ ᱟᱨᱮᱡᱚᱜ ᱜᱮᱭᱟ?
ᱦᱳᱭ ᱦᱳᱭ ᱫᱮᱥᱟᱨ ᱫᱚᱥᱟᱨ ᱦᱤᱞᱳᱜ ᱫᱚ ᱵᱟᱥᱠᱮ ᱢᱟᱦᱟ ᱡᱟᱸᱦᱟ ᱠᱚ ᱞᱟᱹᱭᱫᱟ᱾ ᱩᱱ-ᱩᱱ ᱩᱸ ᱩᱱ-ᱩᱱ ᱩᱱᱦᱤᱞᱳᱟᱹᱜ ᱫᱚ ᱞᱟᱝᱜᱲᱮ ᱤᱭᱟᱹ ᱞᱮ ᱮᱱᱮᱡᱟ ᱚᱱᱟ ᱫᱚ ᱞᱟᱜᱽᱲᱮ ᱥᱮ ᱪᱮᱫ ᱯᱚᱨᱚᱵᱽ ᱮᱱᱮᱡ ᱞᱟᱜᱽᱲᱮ ᱠᱚ ᱞᱟᱝᱲᱮ ᱮᱱᱮᱡ ᱠᱚ ᱞᱟᱹᱭ ᱫᱚ᱾
ᱦᱮᱸ ᱦᱮᱸ ᱜᱚᱝᱠᱮ ᱵᱟᱦᱟ ᱮᱱᱮᱡ ᱟᱨᱠᱤ᱾
ᱦᱳᱭ ᱵᱟᱦᱟ ᱮᱱᱮᱡ᱾
ᱦᱚᱭ ᱦᱚᱭ
ᱚᱱᱟᱛᱮ
ᱛᱮᱜ ᱦᱚᱸ ᱜᱚᱝᱠᱮ ᱚᱝᱠᱟᱜᱮ ᱟᱸ ᱟᱞᱮᱥᱮᱜ ᱦᱚᱸ ᱯᱮᱫᱤᱱ ᱜᱮᱠᱚ ᱢᱟᱱᱟᱣᱟ᱾ ᱯᱷᱟᱹᱜᱩᱱ ᱵᱚᱸᱜᱟ ᱨᱮᱭᱟᱜ ᱚᱱᱟ ᱡᱟᱸᱦᱟ ᱫᱤᱠᱩ ᱠᱚᱣᱟᱜ ᱡᱟᱸᱦᱟ ᱫᱳᱞ ᱯᱩᱨᱱᱤᱢᱟ ᱢᱮᱱᱟᱜᱼᱟ᱾
ᱦᱩᱸ
ᱚᱱᱟ ᱫᱳᱞ ᱯᱩᱨᱱᱤᱢᱟ ᱯᱚᱨᱮᱨ ᱫᱤᱱ ᱦᱤᱞᱳᱜ ᱩᱢ ᱦᱩᱭᱩᱜᱼᱟ ᱛᱟᱯᱚᱨᱮ ᱛᱟᱯᱚᱨᱮ ᱵᱚᱸᱜᱟ ᱢᱟᱦᱟ ᱛᱟᱯᱚᱨᱮ ᱵᱟᱥᱠᱮ ᱛᱚ ᱩᱢ ᱢᱟᱦᱟ ᱦᱤᱞᱚᱜ ᱫᱚ ᱩᱢ ᱞᱟᱦᱟ ᱦᱤᱞᱳᱜ
ᱦᱩᱸ
ᱱᱟᱭᱠᱮ ᱩᱱᱤ ᱫᱚ ᱚᱛ ᱨᱮᱭ ᱜᱤᱛᱤᱡ ᱟᱭ ᱾
ᱚᱦ
ᱟᱨ᱾ ᱟᱨ ᱩᱢ ᱦᱤᱞᱳᱜ ᱫᱚ ᱡᱚᱛᱚᱣᱟᱜ ᱟᱹᱛᱳ ᱨᱮᱱ ᱜᱮ᱾ ᱚᱱᱠᱟ ᱰᱟᱸᱜᱩᱣᱟᱹ ᱠᱚᱲᱟ ᱠᱚ ᱡᱟᱣᱨᱟᱜ ᱟᱠᱚ ᱟᱨ ᱡᱟᱦᱮᱨ ᱛᱮᱠᱚ ᱪᱟᱞᱟᱜᱼᱟ ᱡᱟᱦᱮᱨ ᱠᱚᱠᱚ ᱯᱷᱟᱨᱪᱟ ᱵᱟᱲᱟ ᱦᱚᱴᱚᱠᱟᱜᱼᱟ ᱟᱜ ᱦᱮᱸ᱾ ᱟᱨ ᱚᱱᱟ ᱡᱟᱦᱮᱨ ᱥᱟᱹᱲᱤᱢ ᱠᱚ ᱫᱟᱞᱚᱵ ᱦᱚᱴᱚ ᱠᱟᱜ ᱟ᱾ ᱚᱱᱟ ᱫᱚ ᱮᱠᱷᱮᱱ ᱰᱟᱸᱜᱩᱣᱟᱹ ᱠᱚᱲᱟ ᱜᱮ ᱟᱨ ᱚᱱᱛᱮ ᱠᱷᱚᱡ ᱠᱚ ᱨᱩᱣᱟᱹᱲ ᱦᱤᱡᱩᱜ ᱟ ᱟᱨ ᱱᱟᱭᱠᱮ ᱚᱲᱟᱜ ᱛᱮᱜᱮᱠᱚ ᱦᱤᱡᱩᱜᱼᱟ ᱱᱟᱭᱠᱮ ᱚᱲᱟᱜ ᱨᱮ ᱱᱟᱭᱠᱮ ᱚᱲᱟᱜ ᱨᱮ ᱥᱩᱱᱩᱢ ᱠᱚ ᱮᱢᱟ ᱠᱚᱣᱟ ᱟᱨ ᱛᱩᱯᱩ ᱠᱚ ᱪᱟᱞᱟᱜᱼᱟ ᱟᱨ ᱛᱩᱯᱩ ᱯᱷᱟᱨᱪᱟ ᱠᱟᱛᱮᱫ ᱟᱫᱚ ᱡᱟ ᱡᱮᱢᱚᱱ ᱚᱲᱟᱜ ᱠᱚ ᱪᱟᱞᱟᱜᱼᱟ᱾ ᱟᱨ ᱛᱟᱨᱟᱥᱤᱧ ᱢᱟᱱᱮ ᱥᱤᱸᱜᱟᱹᱲ ᱥᱮᱡ
ᱦᱚᱸ᱾
ᱟᱨᱠᱤ ᱟᱹᱭᱩᱵ ᱵᱮᱲᱟ ᱟᱨᱠᱤ ᱟᱹᱭᱩᱵ ᱥᱮᱫ ᱧᱤᱫᱟᱹ ᱱᱟᱭᱠᱮ ᱨᱟᱪᱟ ᱨᱮᱠᱚ ᱡᱟᱣᱨᱟᱜᱼᱟ᱾
ᱦᱮᱸ
ᱱᱟᱭᱠᱮ ᱨᱟᱪᱟᱨᱮ ᱡᱟᱣᱨᱟ ᱯᱚᱨᱮ ᱚᱸᱰᱮ ᱵᱚᱸᱜᱟ ᱠᱚᱠᱚ ᱟᱲᱜᱚ ᱟ ᱵᱚᱸᱜᱟ ᱴᱟᱠᱟᱣ ᱦᱩᱭᱩᱜ ᱟ᱾ ᱛᱟᱯᱚᱨᱮ ᱩᱱᱠᱩ ᱵᱚᱸᱜᱟ ᱠᱚ ᱟᱨᱚ ᱡᱟᱦᱮᱨ ᱛᱮᱠᱚ ᱪᱟᱞᱟᱜᱼᱟ ᱚᱸᱰᱮ ᱠᱚ ᱧᱮᱞᱟ ᱥᱟᱹᱲᱤᱢ ᱠᱚ ᱴᱷᱤᱠ ᱴᱷᱟᱠ ᱠᱚ ᱫᱟᱞᱚᱵ ᱟᱠᱟᱫᱟ ᱥᱮ ᱵᱟᱝ ᱟᱨᱚ ᱚᱱᱠᱟ ᱠᱚ ᱨᱩᱣᱟᱹᱲ ᱦᱤᱡᱩᱜᱼᱟ᱾ ᱦᱤᱡᱩᱜᱼᱟ ᱟᱨᱚ ᱩᱱᱠᱩ ᱠᱚ ᱡᱟᱸᱜᱟ ᱠᱚᱠᱚ ᱵᱚᱸᱜᱟ ᱠᱚ ᱟᱹᱨᱩᱵ ᱵᱟᱲᱟ ᱠᱚᱣᱟ᱾ ᱛᱟᱨᱯᱚᱨᱮᱨ ᱫᱤᱱ ᱦᱤᱞᱳᱜ ᱫᱚ ᱱᱟᱭᱠᱮ ᱡᱟᱦᱮᱨ ᱛᱮᱠᱚ ᱤᱫᱤᱭᱮᱭᱟ ᱟᱫᱚ ᱵᱚᱸᱜᱟ ᱵᱟᱲᱟᱭ ᱦᱩᱭᱩᱜᱼᱟ᱾
ᱦᱮᱸ ᱢᱟ᱾
ᱟᱨ ᱵᱚᱸᱜᱟ ᱠᱟᱹᱢᱤ ᱠᱚ ᱥᱟᱹᱛ ᱞᱮᱱᱠᱷᱟᱱ ᱥᱳᱲᱮ ᱦᱩᱭᱩᱜ ᱟ᱾ ᱟᱨ ᱥᱚᱲᱮ ᱠᱚ ᱡᱚᱢ ᱵᱟᱲᱟ ᱠᱟᱛᱮᱫ ᱟᱨᱚ ᱱᱟᱭᱠᱮ ᱚᱲᱟᱜ ᱛᱮᱠᱚ ᱟᱹᱜᱩᱭᱮᱭᱟ ᱟᱨ ᱯᱚᱨᱮᱨ ᱫᱤᱱ ᱦᱤᱞᱳᱜ ᱢᱟ ᱵᱟᱥᱠᱮ ᱢᱟᱦᱟ ᱩᱱ ᱦᱤᱞᱳᱜ ᱫᱚ ᱟᱫᱚ᱾ ᱞᱟᱸᱫᱟ ᱜᱟᱱᱚᱜ ᱥᱟᱹᱜᱟᱹᱭ ᱟᱱ ᱦᱚᱲ ᱥᱟᱞᱟᱜ ᱟᱫᱚ ᱫᱟᱜ ᱠᱚ ᱟᱨᱮᱡᱚᱜ ᱟ᱾ ᱚᱱᱠᱟ ᱠᱟᱛᱮᱜ ᱦᱮᱸ ᱦᱮᱸ ᱚᱱᱠᱟ ᱠᱟᱛᱮᱜ᱾ ᱛᱮᱜᱮ ᱵᱟᱦᱟ ᱵᱚᱸᱜᱟ ᱫᱚ ᱯᱟᱨᱚᱢᱚᱜᱼᱟ᱾ ᱟᱨ ᱜᱚᱝᱠᱮ ᱛᱟᱦᱚᱞᱮ ᱥᱚᱦᱚᱨᱟᱭ ᱫᱚ᱾ ᱪᱮᱫ ᱞᱮᱠᱟ ᱯᱮ ᱥᱚᱦᱚᱨᱟᱭᱚᱜ ᱟ ᱚᱠᱟ ᱪᱟᱸᱫᱳ ᱨᱮᱯᱮ ᱥᱚᱦᱚᱨᱟᱭᱚᱜ ᱟ ᱾
ᱥᱚᱨᱦᱟᱭ ᱫᱚ ᱦᱩᱭᱩᱜ ᱠᱟᱱᱟ ᱟᱞᱮ ᱫᱚ ᱱᱚᱵᱷᱮᱢᱵᱚᱨ ᱚᱠᱴᱚᱵᱚᱨ᱾
ᱚ ᱦᱮᱸ ᱦᱮᱸ ᱢᱟᱱᱮ ᱥᱚᱨᱦᱟᱭ ᱥᱚᱨᱚᱦᱟᱭ ᱪᱟᱸᱫᱳ ᱨᱮᱜᱮ ᱦᱟᱸᱜ᱾
ᱦᱚᱸ ᱥᱚᱨᱚᱦᱟᱭ ᱪᱟᱸᱫᱳ ᱨᱮᱜᱮ᱾
ᱥᱚᱨᱦᱟᱭ ᱫᱚ ᱜᱚᱝᱠᱮ ᱟᱯᱮ ᱫᱚ ᱛᱤᱱᱟᱹᱜ ᱫᱤᱱ ᱯᱮ ᱢᱟᱱᱟᱣ ᱜᱮᱭᱟ?
ᱥᱚᱦᱚᱨᱟᱭ ᱫᱚ ᱦᱩᱭᱩᱜ ᱠᱟᱱᱟ ᱟᱞᱮᱫᱚ ᱚᱱᱟᱦᱚ ᱚᱱᱠᱟ ᱵᱟᱨ ᱵᱟᱨ ᱫᱤᱱ ᱯᱮ ᱫᱤᱱ ᱜᱮ᱾
ᱚ ᱾
ᱝᱠᱟ ᱵᱟᱨᱯᱮ ᱫᱤᱱ ᱫᱷᱚᱨᱮ ᱛᱚ ᱰᱟᱝᱨᱤ ᱠᱚ ᱤᱭᱟᱹ ᱠᱚᱭᱚᱜ ᱟ᱾
ᱦᱮᱸ ᱦᱮᱸ ᱦᱮᱸ᱾
ᱛᱟᱨᱯᱚᱨ ᱥᱩᱱᱩᱢ ᱠᱚ ᱤᱭᱟᱹᱠᱚ ᱦᱩᱭᱩᱜ ᱟ ᱩᱱᱠᱩ
ᱦᱮᱸ ᱫᱮᱨᱮᱧ ᱨᱮ ᱟᱨᱠᱤ ᱥᱩᱱᱩᱢ ᱚᱡᱚᱜ ᱟᱠᱚ ᱦᱩᱭᱩᱜ ᱟ ᱟᱨ ᱡᱟᱸᱜᱟ ᱨᱮ ᱾ ᱦᱮᱸ ᱦᱮᱸ ᱮᱠᱫᱚᱢ ᱮᱠᱫᱚᱢ᱾
ᱛᱟᱨᱯᱚᱨᱮ ᱚᱱᱟ ᱠᱚᱦᱚᱸ ᱚᱠᱟᱞᱮ ᱞᱮᱠᱟ ᱢᱮᱱᱟᱜ ᱫᱚ ᱯᱮ ᱫᱤᱱ ᱜᱮ ᱦᱟᱹᱴᱤᱧ ᱦᱟᱹᱴᱤᱧ᱾
ᱦᱮᱸ ᱦᱮᱸ ᱾
ᱯᱩᱭᱞᱟᱹ ᱫᱤᱱ ᱚᱠᱟ ᱞᱮᱠᱟ ᱜᱤᱨᱟᱹ ᱛᱟᱨᱯᱚᱨᱮ ᱞᱟᱦᱟ ᱫᱤᱱ ᱛᱚ ᱠᱷᱩᱱᱴᱟᱹᱣ ᱠᱚᱣᱟ ᱠᱚ᱾
ᱚ ᱢᱟᱱᱮ ᱠᱷᱩᱱᱴᱟᱹᱣ ᱠᱚ ᱦᱩᱭᱩᱜ ᱜᱮᱭᱟ᱾
ᱦᱮᱸ ᱦᱩᱭᱩᱜ ᱜᱮᱭᱟ᱾
ᱚ ᱟᱞᱮᱥᱮᱫ ᱫᱚ ᱜᱚᱝᱠᱮ ᱥᱚᱨᱦᱟᱭ ᱵᱚᱸᱜᱟ ᱨᱮᱜᱮ ᱦᱩᱭᱩᱜᱳᱼᱟ ᱟᱨ ᱥᱚᱨᱟᱭ ᱪᱟᱸᱫ ᱨᱮᱜᱮ᱾ ᱟᱫᱚ ᱟᱞᱮᱥᱮᱫ ᱫᱚ ᱱᱚᱝᱠᱟ ᱢᱚᱲᱮ ᱢᱚᱲᱮ ᱢᱟᱦᱟ ᱦᱩᱭᱩᱜᱼᱟ ᱯᱩᱭᱞᱳ ᱫᱚ ᱩᱢ ᱢᱟᱦᱟ, ᱫᱚᱥᱟᱨ ᱫᱚ ᱵᱚᱸᱜᱟ ᱢᱟᱦᱟ, ᱟᱨ ᱛᱮᱥᱟᱨ ᱫᱚ ᱛᱮᱥᱟᱨ ᱫᱚ ᱫᱟᱠᱟᱭ ᱢᱟᱦᱟ, ᱟᱨ ᱯᱩᱱᱟᱜ ᱯᱩᱱ ᱢᱟᱦᱟ ᱫᱚ ᱦᱩᱭᱩᱜ ᱠᱟᱱᱟ ᱠᱷᱩᱱᱴᱟᱹᱣ ᱢᱟᱦᱟ, ᱛᱟᱨ ᱢᱚᱮ ᱢᱚᱬᱮᱭᱟᱜ ᱢᱟᱦᱟ ᱫᱚ ᱡᱟᱞᱮ᱾ ᱩᱢ ᱦᱤᱞᱳᱜ ᱫᱚ ᱩᱢ ᱦᱤᱞᱳᱜ ᱫᱚ ᱡᱚᱛᱚ ᱚᱲᱟᱜ ᱠᱚᱨᱮᱜᱮ ᱞᱩᱜᱩᱲᱤ ᱞᱟᱯᱟ ᱠᱚ ᱛᱤᱠᱤ ᱥᱟᱯᱷᱟᱭᱟ, ᱩᱢᱩᱜ ᱠᱚ ᱩᱢ ᱯᱷᱟᱨᱪᱟᱜ ᱠᱚ᱾ ᱟᱨ ᱵᱚᱸᱜᱟ ᱢᱟᱦᱟ ᱦᱤᱞᱳᱜ ᱫᱚ ᱜᱚᱴ ᱴᱟᱹᱰᱤ ᱠᱚ ᱪᱟᱞᱟᱜᱼᱟ᱾ ᱚᱸᱰᱮ ᱯᱩᱡᱟᱹ ᱦᱩᱭᱩᱜᱼᱟ, ᱟᱨ
ᱯᱩᱡᱟᱹ᱾
ᱦᱮᱸ᱾ ᱟᱨ ᱚᱸᱰᱮ ᱢᱤᱫᱴᱟᱱ ᱵᱮᱞᱮ ᱠᱚ ᱫᱚᱦᱚᱭ ᱜᱮᱭᱟ, ᱟᱨ ᱚᱱᱠᱟᱛᱮ ᱰᱝᱨᱤ ᱠᱚ ᱰᱟᱝᱨᱤ ᱠᱚ ᱞᱟᱜᱟᱛᱟᱵ ᱠᱚᱣᱟ ᱡᱟᱦᱟᱸᱭ ᱚᱲᱟᱜ ᱨᱮᱱ ᱮᱸ ᱰᱟᱝᱨᱤ ᱚᱱᱟ ᱵᱤᱞᱤᱭ ᱞᱮᱵᱮᱫᱟ ᱩᱱᱤ ᱫᱚ ᱢᱤᱫ ᱴᱩᱠᱩᱡ ᱦᱟᱹᱰᱤ ᱞᱟᱜᱟᱣ ᱮᱭᱟ᱾
ᱚᱻ᱾
ᱮᱸᱻ ᱟᱨ ᱦᱮᱸ ᱟᱨ ᱫᱟ ᱛᱟᱨᱯᱚ ᱩ ᱟᱨ ᱩᱱ ᱦᱤᱞᱳᱜ ᱫᱚ ᱥᱚᱦᱨᱟᱭ ᱨᱮᱫᱚ ᱮᱸ ᱫᱟᱹᱭ ᱫᱟᱹᱭ ᱛᱮᱭᱟᱝ ᱛᱟᱠᱚ ᱦᱟᱛᱚᱢ ᱛᱮᱧᱟᱹᱝ ᱛᱟᱠᱚ ᱩᱱᱠᱩ ᱠᱚ ᱱᱮᱣᱛᱟ ᱠᱚ ᱦᱩᱭᱩᱜᱼᱟ, ᱟᱨ ᱟᱹᱭᱩᱵ ᱵᱮᱲᱟ ᱥᱮᱫ ᱫᱚ ᱡᱤᱞ ᱯᱤᱴᱷᱟᱹ ᱠᱚ ᱦᱩᱭᱩᱜᱼᱟ ᱟᱨ ᱠᱷᱩᱱᱴᱟᱹᱣ ᱦᱤᱞᱟᱹᱜ ᱫᱚ ᱵᱟᱞᱟᱭᱟ ᱯᱮᱲᱟ ᱠᱚ ᱱᱮᱣᱛᱟ ᱠᱚᱣᱟ, ᱟᱨ ᱟᱞᱮᱥᱮᱫ ᱫᱚ ᱚᱱᱠᱟ ᱰᱟᱹᱝᱜᱨᱤ ᱠᱟᱰᱟ ᱫᱚ ᱵᱟᱝᱠᱚ ᱠᱷᱩᱴᱟ. ᱵᱟᱝ ᱠᱚ ᱠᱷᱩᱱᱴᱟᱹᱣ ᱠᱚᱜᱮᱭᱟ ᱟᱨ ᱠᱷᱩᱱᱴᱟᱹᱣ ᱦᱤᱞᱚᱜ ᱟᱭᱩᱵᱽ᱾ ᱟᱹᱭᱩᱵ ᱠᱷᱚᱱᱟᱜ ᱠᱚ ᱮᱱᱮᱡᱼᱟ ᱢᱟᱱᱮ ᱛᱟᱨᱟᱥᱤᱧ ᱠᱷᱚᱱᱟᱜ ᱠᱚ ᱮᱠᱫᱚᱢ ᱠᱚ ᱮᱱᱮᱡᱼᱟ ᱮ ᱥᱮᱛᱟᱜ ᱦᱟᱹᱵᱤᱡ᱾ ᱪᱮᱛᱟᱱ ᱠᱩᱞᱦᱤ ᱠᱷᱚᱡᱽ ᱞᱟᱛᱟᱨ ᱠᱩᱞᱦᱤ ᱠᱚ ᱮᱱᱮᱡ ᱮᱱᱮᱡ ᱮᱱᱮᱡ ᱪᱟᱞᱟᱜ ᱟᱠᱚ ᱮᱱᱮᱡ ᱦᱤᱡᱩᱜ ᱟᱠᱚ ᱢᱟᱱᱮ ᱪᱮᱛᱟᱱ ᱠᱩᱞᱦᱤ ᱞᱟᱛᱟᱨ ᱠᱩᱞᱦᱤ ᱥᱮᱱ ᱦᱮᱡ ᱛᱮᱜᱮ ᱠᱚ ᱥᱮᱛᱟᱜᱟ᱾
ᱚ᱾ ᱛᱟᱦᱚᱞᱮ ᱟᱞᱼᱟᱞ ᱟᱞᱮ ᱥᱮᱫ ᱟᱹᱵᱤᱱ ᱡᱟᱦᱟ ᱵᱤᱱ ᱞᱟᱹᱭᱫᱟ
ᱦᱮᱸ᱾
ᱟᱞ ᱟᱞᱮᱥᱮᱫ ᱫᱚ ᱱᱩᱱᱟᱹᱜ ᱫᱚ ᱵᱟᱠᱚ ᱤᱭᱟᱹᱭ ᱜᱮᱭᱟ
ᱚ ᱢᱟᱱᱮ ᱩᱱᱟᱹᱜ ᱫᱚ ᱵᱟᱝ ᱠᱚ ᱮᱱᱮᱡ ᱜᱮᱭᱟ ᱵᱟᱝ?
ᱵᱟᱝ ᱵᱟᱝ ᱟᱹᱵᱤᱱ ᱡᱟᱦᱟᱸ ᱛᱤᱱᱟᱹᱜ ᱵᱤᱱ ᱞᱟᱹᱭ ᱠᱮᱫᱟ ᱚᱱᱟ ᱠᱷᱚᱱᱟᱜ ᱠᱚᱢ ᱜᱮ᱾
ᱚᱸ᱾
ᱩᱱᱟᱹᱜ ᱤᱭᱟᱹᱛᱮᱫᱚ ᱟᱞᱮᱚᱫᱚ
ᱦᱮᱸ ᱟᱫᱚ ᱡᱚᱛᱚ ᱫᱤᱥᱚᱢ ᱥᱮᱫ ᱛᱚ ᱵᱟᱝ ᱥᱚᱢᱟᱱᱚᱜᱼᱟ, ᱦᱮᱸ ᱦᱮᱸ᱾
ᱱᱳᱭᱟ ᱜᱮ ᱟᱫᱚ ᱢᱟᱱᱟᱣ ᱫᱚᱞᱮ ᱢᱟᱱᱟᱣ ᱜᱮᱭᱟ ᱵᱟᱝ ᱫᱚ ᱵᱟᱝ᱾
ᱦᱮᱸ ᱟᱫᱚ ᱚᱱᱠᱟ ᱚᱠᱟᱥᱮᱫ ᱠᱚᱢ ᱵᱮᱥᱤ ᱫᱚ ᱚᱱᱟ ᱫᱚ ᱦᱩᱭᱩᱜ ᱜᱮᱭᱟ
ᱦᱩᱸ᱾
ᱦᱮᱸ ᱦᱮᱸ᱾
ᱟᱨ ᱜᱚᱢᱠᱮ ᱡᱟᱦᱟᱸ ᱟᱱᱟᱜ ᱤᱭᱟᱹ ᱦᱮᱱᱟᱜ ᱛᱟᱵᱚᱱᱟ ᱫᱟᱸᱥᱟᱭ ᱯᱚᱨᱚᱵᱽ ᱫᱟᱸᱥᱟᱭ ᱯᱚᱨᱚᱵᱽ ᱨᱮ ᱫᱟᱸᱥᱟᱭ ᱫᱟᱲᱟᱱ ᱠᱚ ᱦᱩᱭᱩᱜ ᱜᱮᱭᱟ?
ᱦᱮᱸ ᱦᱩᱭᱩᱜ ᱜᱮᱭᱟ᱾
ᱚ ᱫᱟᱸᱥᱟᱭ ᱫᱚ ᱦᱮᱸ ᱫᱟᱸᱥᱟᱭ ᱫᱟᱲᱟᱱ ᱫᱚ ᱛᱤᱱ ᱫᱤᱱ ᱠᱚ ᱫᱲᱟᱱᱟ ᱫᱟᱸᱟᱭ ᱫᱟᱬᱟᱱ ᱫᱚ
ᱵᱟᱦᱟ ᱫᱟᱬᱟᱱ ᱫᱚ ᱚᱱᱠᱟ ᱦᱩᱭᱩᱜ ᱠᱟᱱᱟ ᱟᱹᱞᱤᱧ ᱦᱚᱸ ᱵᱷᱟᱹᱜᱤ ᱵᱟᱹᱞᱤᱧ ᱵᱟᱰᱟᱭᱟ ᱱᱚᱝᱠᱟ ᱢᱤᱫ ᱥᱚᱯᱛᱟᱦ
ᱚᱸ
ᱥᱮ ᱚᱠᱟ ᱞᱮᱠᱟ ᱟᱯᱮ ᱥᱮᱫ ᱫᱚ ᱚᱠᱟ ᱞᱮᱠᱟ
ᱚ ᱟᱞᱮ ᱥᱮᱫ ᱫᱚ ᱜᱚᱢᱠᱮ ᱯᱮ ᱫᱤᱱ ᱫᱟᱸᱥᱟᱭ ᱫᱟᱬᱟᱱ ᱫᱚ ᱯᱮ ᱫᱤᱱ ᱠᱚ ᱩᱰᱩᱠᱚᱜᱼᱟ ᱱᱚᱣᱟ ᱫᱟᱸᱥᱟᱭ ᱫᱚ ᱫᱩᱨᱜᱟᱹ ᱯᱩᱡᱟᱹ ᱥᱟᱞᱟᱜ ᱡᱚᱯᱲᱟᱣ ᱢᱮᱱᱟᱜ ᱟᱛᱚ
ᱦᱮᱸ ᱦᱮᱸ ᱡᱚᱯᱚᱲᱟᱣ ᱫᱩᱨᱜᱟ ᱯᱩᱡᱟᱹ ᱥᱟᱶ
ᱦᱮᱸ ᱦᱮᱸ ᱛᱟᱦᱚᱞᱮ ᱵᱟᱝ ᱱᱚᱣᱟ ᱫᱚ ᱚᱥᱴᱚᱢᱤ ᱚᱥᱴᱚᱢᱤ ᱱᱚᱵᱚᱢᱤ ᱟᱨ ᱫᱚᱥᱚᱢᱤ ᱡᱟᱦᱟᱸ ᱵᱟᱝᱞᱟᱛᱮ ᱢᱮᱱᱟᱜᱼᱟ ᱵᱟᱝᱞᱟ ᱫᱤᱠᱩ ᱠᱚᱣᱟᱜ ᱚᱱᱟ ᱚᱱᱟ ᱯᱮ ᱫᱤᱱ ᱨᱮᱠᱚ ᱫᱟᱬᱟᱱᱟ
ᱦᱮᱸ ᱦᱮ
ᱦᱮᱸ ᱦᱮᱸ ᱟᱫᱚ ᱜᱚᱝᱠᱮ ᱟᱯᱮᱥᱮᱫ ᱱᱚᱣᱟ ᱫᱟᱸᱥᱟᱭ ᱡᱟᱦᱟᱸ ᱫᱟᱸᱥᱟᱭ ᱫᱟᱬᱟᱱ ᱟᱯᱮ ᱥᱮᱫ ᱫᱚ ᱢᱟᱱᱮ ᱚᱱᱠᱟ ᱚᱲᱟᱜ ᱚᱲᱟᱜ ᱠᱚ ᱮᱱᱮᱡᱟ ᱥᱮ ᱚᱱᱠᱟ ᱠᱩᱞᱦᱤ ᱠᱩᱞᱦᱤ ᱛᱮᱠᱚ ᱮᱱᱮᱡ ᱤᱫᱤᱭᱟ
ᱵᱟᱝ ᱵᱟᱝ ᱟᱞᱮ ᱫᱚ ᱦᱩᱭᱩᱜ ᱠᱟᱱᱟ ᱚᱲᱟᱜ ᱯᱤᱪᱷᱩ
ᱚ ᱢᱟᱱᱮ ᱡᱷᱚᱛᱚ ᱚᱲᱟᱜ ᱨᱮ ᱵᱚᱞᱚ ᱠᱟᱛᱮᱫ ᱨᱟᱪᱟ ᱨᱮᱠᱚ ᱮᱱᱮᱡ ᱜᱮᱭᱟ
ᱦᱳᱭ ᱦᱳᱭ ᱨᱟᱪᱟ ᱨᱮ
ᱚ ᱟᱫᱚ ᱟᱞᱮ ᱥᱮᱫ ᱫᱚ ᱜᱚᱢᱠᱮ ᱚᱲᱟᱜ ᱚᱲᱟᱜ ᱫᱚ ᱵᱟᱝ ᱠᱚ ᱵᱚᱞᱚᱜ ᱜᱮᱭᱟ ᱟᱞᱮ ᱥᱮᱫ ᱫᱚ ᱢᱟᱱᱮ ᱚᱱᱠᱟ ᱢᱟᱱᱮ ᱟᱵᱚ ᱵᱟᱡᱟᱨ ᱨᱮ ᱡᱮᱢᱚᱱ ᱪᱮᱫᱠᱟ ᱵᱟᱨ ᱫᱷᱟᱨᱮ ᱚᱲᱟᱜ ᱠᱚ ᱛᱟᱦᱮᱱᱟ ᱛᱟᱞᱟ ᱛᱮᱫᱚ ᱨᱟ ᱰᱟᱦᱟᱨ ᱛᱟᱦᱮᱱᱟ
ᱦᱮᱸ
ᱟᱞᱮ ᱟᱹᱛᱩ ᱫᱤᱥᱚᱢ ᱫᱚ ᱚᱱᱠᱟᱜᱮ ᱛᱟᱦᱮᱱᱟ ᱵᱟᱨ ᱫᱷᱟᱨᱮ ᱚᱲᱟᱜ ᱛᱟᱦᱮᱱᱟ ᱛᱟᱞᱟᱛᱮ ᱠᱩᱞᱦᱤ ᱛᱟᱦᱮᱸᱱᱟ ᱟᱫᱚ ᱩᱱᱠᱩ ᱫᱚ ᱠᱩᱞᱦᱤ ᱠᱩᱞᱦᱤ ᱛᱮᱜᱮ ᱠᱚ ᱮᱱᱮᱡ ᱤᱫᱤᱭᱟ ᱚᱲᱟᱜ ᱨᱮᱫᱚ ᱵᱟᱠᱚ ᱵᱚᱞᱚᱜᱼᱟ
ᱚ ᱛᱟᱦᱚᱞᱮ ᱜᱚᱢᱠᱮ ᱩᱱᱠᱩ ᱫᱚ ᱟᱫᱟᱹᱭ ᱜᱮᱭᱟ ᱠᱚ ᱥᱮ ᱵᱟᱝ ᱡᱟᱦᱟᱱᱟᱜ ᱠᱚ
ᱦᱮᱸ ᱦᱮᱸ ᱦᱮᱸ ᱟᱹᱫᱟᱹᱭ ᱫᱚᱠᱚ ᱟᱹᱫᱟᱹᱭ ᱜᱮᱭᱟ ᱟᱫᱚ ᱟᱹᱫᱟᱹᱭ ᱦᱚᱲ ᱛᱟᱦᱮᱱ ᱛᱟᱠᱚᱣᱟ ᱢᱤᱫ ᱦᱚᱲ ᱟᱫᱚ ᱩᱱᱠᱩ ᱫᱚ ᱢᱟᱱᱮ ᱫᱩᱣᱟᱹᱨ ᱨᱮᱜᱮ ᱠᱚ ᱩᱰᱩᱠ ᱟᱠᱚᱣᱟ ᱠᱚ
ᱟᱪᱪᱷᱟ
ᱦᱮᱸ ᱫᱟᱸᱥᱟᱭ ᱮᱱᱮᱡ ᱠᱚ ᱦᱮᱡ ᱟᱠᱟᱱ ᱥᱮ ᱚᱲᱟᱜ ᱨᱮ ᱜᱚᱜᱚ ᱛᱟᱠᱚ ᱥᱮ ᱫᱟᱹᱭ ᱛᱟᱠᱚ ᱥᱮ ᱥᱮ ᱵᱚᱱ ᱛᱟᱠᱚ ᱩᱱᱠᱩ ᱜᱮ ᱪᱟᱣᱞᱮ ᱠᱚ ᱩᱰᱚᱠ ᱠᱟᱛᱮ ᱠᱚ ᱮᱢᱟᱠᱚᱣᱟ ᱡᱮ ᱩᱱᱠᱩ ᱜᱮ ᱚᱲᱟᱜ ᱵᱚᱞᱚ ᱠᱟᱛᱮᱜ ᱠᱚ ᱠᱚᱭᱟ ᱚᱱᱠᱟ ᱫᱚ ᱵᱟᱝ
ᱚᱝᱠᱟ ᱫᱚ ᱦᱮᱸ
ᱦᱮᱸ ᱩᱱᱠᱩ ᱫᱩᱣᱟᱹᱨ ᱜᱮᱠᱚ ᱛᱤᱸᱜᱩᱱᱟ ᱟᱨ ᱚᱲᱟᱜ ᱨᱮᱱ ᱩᱱᱠᱩ ᱩᱰᱩᱠ ᱠᱟᱛᱮ ᱠᱚ ᱮᱢᱟ ᱠᱚᱣᱟ
ᱦᱮᱸ ᱜᱚᱢᱠᱮ
ᱦᱮᱸ
ᱦᱚᱸ ᱚᱱᱠᱟ ᱜᱮ ᱟᱞᱮ ᱥᱮᱫ ᱦᱚᱸ
ᱦᱚᱸ ᱟᱨ ᱜᱚᱝᱠᱮ ᱱᱚᱜᱼᱚᱭ ᱡᱟᱦᱟᱸ ᱟᱵᱚᱣᱟᱜ ᱥᱟᱠᱨᱟᱛ ᱯᱚᱨᱚᱵᱽ ᱦᱮᱱᱟᱜ ᱛᱟᱵᱚᱱᱟ ᱜᱚᱡ ᱥᱮᱨᱢᱟ ᱨᱮᱭᱟᱜ ᱢᱩᱪᱟᱹᱫ ᱨᱮ
ᱦᱮᱸ
ᱱᱚᱣᱟ ᱥᱟᱠᱨᱟᱛ ᱯᱚᱨᱚᱵᱽ ᱫᱚ ᱪᱮᱫ ᱞᱮᱠᱟᱯᱮ ᱢᱟᱱᱟᱣ ᱜᱮᱭᱟ
ᱥᱟᱠᱨᱟᱛ ᱯᱚᱨᱚᱵᱽ ᱫᱚ ᱟᱞᱮ ᱫᱚ ᱟᱹᱰᱤ ᱵᱷᱟᱹᱜᱤ ᱜᱮᱞᱮ ᱢᱟᱱᱟᱣ ᱜᱮᱭᱟ
ᱚ ᱟᱨ ᱥᱟᱠᱨᱟᱛ ᱫᱚ ᱪᱮᱫ ᱯᱤᱴᱷᱟᱹ ᱠᱚᱯᱮ ᱵᱮᱱᱟᱣ ᱜᱮᱭᱟ
ᱮ ᱥᱟᱠᱨᱟᱛ ᱨᱮᱫᱚ ᱦᱳᱭᱳᱜ ᱠᱟᱱᱟ ᱥᱩᱠᱨᱤ ᱡᱤᱞ ᱟᱨ ᱥᱤᱢ ᱡᱤᱞ
ᱚ ᱚᱱᱠᱟ ᱥᱩᱱᱩᱢ ᱯᱤᱴᱷᱟᱹ ᱠᱚ
ᱵᱟᱝ ᱥᱩᱱᱩᱢ ᱯᱤᱴᱷᱟᱹ ᱫᱚ ᱥᱟᱠᱨᱟᱛ ᱨᱮᱫᱚ ᱵᱟᱝ ᱟᱞᱮᱫ ᱫᱚ ᱥᱩᱱᱩᱢ ᱯᱤᱴᱷᱟᱹ ᱫᱚ ᱦᱩᱭᱩᱜ ᱠᱟᱱᱟ ᱠᱷᱩᱱᱴᱟᱹᱣ ᱨᱮ᱾
ᱚ ᱠᱷᱩᱱᱴᱟᱹᱣ ᱥᱚᱨᱚᱦᱟᱭ ᱨᱮᱭᱟᱜ ᱠᱷᱩᱱᱴᱟᱹᱣ ᱨᱮ ᱚ᱾ ᱟᱞᱮ ᱫᱚ ᱜᱚᱝᱠᱮ ᱥᱟᱠᱨᱟᱛ ᱨᱮᱫᱚ ᱥᱩᱱᱩᱢ ᱯᱤᱴᱷᱟᱹᱭᱟᱞᱮ᱾ ᱟᱨ ᱥᱚᱦᱚᱨᱟᱭ ᱨᱮᱫᱚ ᱦᱟᱱᱮ ᱡᱤᱞ ᱯᱤᱴᱷᱟᱹ
ᱢᱟᱥᱮ ᱟᱞᱮᱥᱮᱫ ᱟᱨ ᱟᱯᱮᱥᱮᱫ ᱫᱚ ᱵᱟ ᱟᱹᱰᱤ ᱤᱭᱟᱹ ᱠᱮᱫᱟ ᱛᱟᱦᱚᱞᱮ
ᱦᱮᱸ ᱜᱚᱝᱠᱮ ᱟᱫᱚ ᱱᱚᱣᱟ ᱜᱮᱛᱚ ᱯᱷᱟᱨᱟᱠ ᱛᱟᱵᱚᱱᱟ ᱟᱯᱮᱚ ᱱᱚᱣᱟ ᱥᱚᱢᱚᱭ ᱥᱟᱠᱨᱟᱛ ᱨᱮ ᱡᱤᱞ ᱯᱤᱴᱷᱟᱹᱭ ᱯᱮ ᱟᱨ ᱟᱞᱮ ᱫᱚ ᱥᱚᱨᱦᱟᱭ ᱨᱮ ᱡᱤᱞ ᱯᱤᱴᱷᱟᱹᱭᱟᱞᱮ ᱟᱨ ᱟᱯᱮ ᱫᱚ ᱥᱚᱦᱨᱟᱭ ᱨᱮ ᱥᱩᱱᱩᱢ ᱯᱤᱴᱷᱟᱹᱭᱟ ᱯᱮ ᱟᱞᱮ ᱫᱚ ᱥᱟᱠᱨᱟᱛ ᱨᱮ ᱥᱩᱱᱩᱢ ᱯᱤᱴᱷᱟᱹᱭᱟᱞᱮ
ᱦᱮᱸ ᱦᱮᱸ ᱛᱟᱦᱞᱮ ᱟᱢᱟᱵ ᱟᱢᱟᱵᱟᱛᱤ ᱨᱮᱫᱚ ᱪᱮᱫ ᱯᱮ ᱤᱭᱟᱹᱭᱮᱭᱟ?
ᱟᱢᱟᱵᱟᱛᱤ ᱨᱮᱫᱚ ᱜᱚᱝᱠᱮ ᱚᱱᱟ ᱫᱚ ᱟᱢᱵᱟᱵᱚᱛᱤ ᱫᱚ ᱚᱱᱟ ᱫᱚ ᱡᱚ ᱵᱤᱞᱤ ᱨᱮᱱᱟᱜ ᱯᱚᱨᱚᱵᱽ ᱠᱟᱱᱟ ᱛᱚ ᱡᱚᱼᱵᱤᱞᱤ ᱩᱱ ᱥᱚᱢᱚᱭ ᱫᱚ ᱠᱟᱱᱴᱷᱟᱲ ᱠᱚ ᱠᱷᱟᱹᱡᱟᱹᱲᱤ ᱩᱞ ᱚᱱᱟ ᱠᱚᱠᱚ ᱡᱚᱢ ᱜᱮᱭᱟ ᱥᱮᱛᱟᱜ ᱵᱮᱲᱟ ᱫᱚ ᱟᱨ ᱟᱹᱭᱩᱵ ᱥᱮᱫ ᱫᱚ ᱱᱚᱜᱼᱚᱭ ᱡᱤᱞ ᱡᱤᱞ ᱯᱤᱴᱷᱟᱹ ᱠᱚ ᱥᱩᱠᱨᱤ ᱡᱤᱞ ᱥᱤᱢ ᱡᱤᱞ ᱞᱮᱴᱚ ᱫᱚ ᱵᱟᱝ ᱜᱚᱝᱠᱮ ᱟᱞᱮ ᱫᱚ ᱟᱞᱮᱥᱮᱫ ᱫᱚ ᱵᱟᱝᱞᱮ ᱞᱮᱴᱚᱭ ᱜᱮᱭᱟ᱾
ᱵᱟᱝ ᱵᱟᱝ ᱦᱩᱭᱩᱜ ᱜᱮᱭᱟ?
ᱵᱟᱝ ᱵᱟᱝ ᱵᱟᱝ ᱞᱮᱴᱚ ᱫᱚ ᱵᱟᱝ ᱜᱮ
ᱭ
ᱟᱨ ᱛᱟᱦᱚᱞᱮ ᱜᱚᱝᱠᱮ ᱚᱱᱟ ᱡᱟᱦᱟᱸ ᱥᱟᱠᱨᱟᱛ ᱨᱮᱦᱟᱸᱜ
ᱦᱮᱸ
ᱞᱟᱹᱭᱟᱠᱚ ᱥᱮᱛᱟᱜ ᱵᱷᱳᱨ ᱨᱮᱠᱚ ᱛᱩᱯᱩᱱᱟ ᱚᱱᱠᱟ ᱟᱯᱮᱥᱮᱫ ᱛᱩᱯᱩᱱ ᱜᱮᱭᱟ ᱠᱚ?
ᱦᱮᱸ ᱚᱱᱟ ᱫᱚ ᱟᱞᱮ ᱟᱹᱰᱤ ᱯᱟᱹᱦᱤᱞ ᱠᱷᱚᱱᱟᱜ ᱜᱮ ᱚᱱᱟ ᱫᱚ